ᱜᱚᱝᱠᱮ ᱟᱵᱤᱱᱟᱜ ᱨᱚᱲ ᱠᱟᱹᱴᱤᱡ ᱵᱷᱤᱛᱤᱨ ᱧᱚᱜ ᱞᱤᱧ ᱟᱸᱡᱚᱢ ᱧᱟᱢ ᱮᱫᱟ ᱦᱳᱭ᱾
ᱱᱤᱛᱚᱜ ᱵᱤᱱ ᱟᱸᱡᱚᱢ ᱫᱟ?
ᱦᱳᱭᱞᱤᱧ ᱟᱸᱡᱚᱢ ᱧᱟᱢᱮᱫ ᱛᱟᱵᱮᱱᱟᱞᱤᱧ ᱨᱚᱲ ᱠᱚ᱾ ᱚ ᱜᱚᱝᱠᱮ ᱛᱟᱨᱯᱚᱨ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ᱾
ᱦᱳᱭ ᱦᱳᱭ ᱾ ᱦᱳᱭ ᱜᱚᱝᱠᱮ ᱟᱹᱞᱤᱧ ᱦᱚᱸ ᱱᱟᱯᱟᱭ ᱜᱮᱭᱟᱞᱤᱧ ᱱᱤᱛᱚᱜ ᱫᱷᱟᱹᱵᱤᱡ ᱛᱮᱫᱚ ᱦᱳᱭ ᱾
ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱜᱮᱛᱚ ᱜᱚᱢᱠᱮ ᱾
ᱦᱳᱭ ᱦᱳᱭ ᱾
ᱢᱮᱱᱠᱷᱟᱱ ᱚᱲᱟᱜ ᱠᱚᱨᱮ ᱫᱚ ᱪᱮᱫ ᱞᱮᱠᱟ?
ᱦᱮᱸ ᱚᱲᱟᱜ ᱠᱚᱨᱮᱱ ᱦᱚᱸᱠᱚ ᱡᱚᱛᱚ ᱦᱚᱲ ᱜᱮᱠᱚ ᱱᱟᱯᱟᱭ ᱜᱮ ᱢᱮᱱᱟᱜ ᱠᱟᱜ ᱠᱚᱣᱟ ᱾
ᱟᱪᱪᱷᱟ᱾
ᱦᱳᱭ᱾
ᱛᱟᱦᱚᱞᱮ ᱜᱚᱢᱠᱮ ᱪᱮᱫ ᱠᱚᱵᱤᱱ ᱪᱤᱠᱟᱹᱭᱮᱫᱟ?
ᱮ ᱜᱚᱢᱠᱮ ᱱᱚᱚᱭ ᱟᱞᱤᱦᱤᱧ ᱪᱤᱠᱟᱹ ᱫᱚ ᱵᱟᱹᱞᱤᱧ ᱪᱤᱠᱟᱹᱭᱮᱫᱟ ᱫᱟᱜ ᱢᱟᱹᱲᱤ ᱠᱚ ᱧᱩ ᱵᱟᱲᱟ ᱠᱟᱛᱮ ᱞᱤᱧ ᱡᱤᱨᱟᱹ ᱧᱚᱜ ᱠᱟᱱᱟ ᱠᱟᱹᱴᱤᱡ ᱾ ᱟᱫᱚ ᱠᱟᱹᱴᱤᱡ ᱞᱤᱧ ᱢᱚᱱᱮ ᱵᱟᱲᱟᱜ ᱠᱟᱱᱟ ᱡᱮ ᱠᱷᱮᱛ ᱠᱚᱞᱤᱧ ᱪᱟᱞᱟᱜᱼᱟ᱾
ᱟᱪᱪᱷᱟ ᱫᱟᱜ ᱟᱠᱟᱱ ᱜᱮᱭᱟ ᱥᱮ ᱪᱮᱫ ᱜᱚᱝᱠᱮ?
ᱦᱳᱭ ᱜᱚᱝᱠᱮ ᱫᱟᱜ ᱟᱠᱟᱫ ᱜᱮᱭᱟᱭ, ᱟᱫᱚ ᱚᱱᱟᱠᱜᱮ ᱟᱲᱮ ᱠᱚ ᱞᱟ ᱵᱟᱲᱟ ᱠᱟᱜ ᱦᱩᱭᱩᱜᱼᱟ᱾ ᱦᱮ ᱴᱟᱺᱰᱤ ᱵᱟᱲᱟ ᱠᱟᱜ ᱦᱩᱭᱩᱜᱼᱟ ᱡᱟᱦᱟᱸ ᱠᱚᱨᱮ ᱜᱟᱡᱟᱲ ᱟᱠᱟᱱᱟ᱾
ᱦᱳᱭ ᱜᱚᱢᱠᱮ ᱢᱮᱱᱠᱷᱟᱱ ᱪᱟᱥ ᱫᱤᱱ ᱠᱚᱢᱟ ᱥᱮᱴᱮᱨ ᱠᱟᱱᱟᱱ ᱛᱟᱵᱚᱱᱟ ᱾
ᱦᱳᱭ ᱦᱳᱭ᱾
ᱦᱳᱭ ᱦᱳᱭ ᱚᱱᱟ ᱠᱚ ᱵᱟᱝ ᱥᱟᱯᱷᱟ ᱠᱟᱜ ᱨᱮᱦᱚᱸ ᱵᱤᱧ ᱠᱤᱫᱤᱧ ᱟᱹᱰᱤ ᱠᱚᱨᱮᱱᱟᱜ ᱛᱚ ᱵᱚᱛᱚᱨ ᱛᱟᱦᱮᱱ ᱜᱮᱭᱟ ᱥᱮ᱾
ᱦᱳᱭᱻ
ᱦᱳᱭ ᱢᱮᱱᱠᱷᱟᱱ ᱚᱱᱮ ᱚᱱᱠᱟᱜᱮ ᱠᱟᱹᱴᱤᱡ ᱚᱱᱟ ᱠᱚᱫᱚ ᱥᱟᱯᱷᱟ ᱠᱟᱜ ᱞᱮᱠᱷᱟᱱ ᱫᱚ ᱟᱵᱚ ᱠᱚᱣᱟᱜ ᱜᱮ ᱥᱩᱵᱤᱫᱟ᱾
ᱦᱳᱭ᱾
ᱛᱟᱦᱚᱞᱮ ᱜᱚᱝᱠᱮ ᱛᱤᱱᱟᱹᱜ ᱜᱟᱱ ᱯᱮ ᱨᱚᱦᱚᱭ ᱯᱮ ᱮᱦᱚᱵ ᱟᱠᱟᱫᱟ ᱥᱮ ᱪᱮᱫ ᱞᱮᱠᱟ?
ᱜᱚᱝᱠᱮ ᱨᱚᱦᱚᱭ ᱠᱚᱫᱚ ᱟᱹᱣᱨᱤ ᱞᱮ ᱮᱛᱚᱦᱚᱵᱟ ᱛᱚ ᱮᱛᱚᱦᱚᱵ ᱟᱞᱮ ᱪᱟᱬ ᱜᱮ ᱦᱟᱸᱜ ᱞᱚᱜᱚᱱ ᱜᱮ ᱦᱟᱸᱜ ᱟᱫᱚ ᱱᱚᱜᱼᱚᱭ ᱛᱚ ᱠᱷᱮᱛ ᱠᱚᱨᱮ ᱦᱚᱸ᱾ ᱫᱟᱜ ᱧᱚᱜ ᱠᱟᱱᱟ ᱟᱫᱚ ᱦᱟᱸᱜ ᱵᱟᱝ ᱫᱟᱜ ᱠᱷᱟᱹᱛᱤᱨ ᱛᱮᱜᱮ ᱟᱞᱮ ᱫᱚ ᱨᱚᱦᱚᱭ ᱠᱚᱫᱚ ᱦᱟᱸᱜ ᱞᱮ ᱛᱟᱭᱚᱢ ᱧᱚᱜ ᱟᱠᱟᱫ ᱛᱟᱦᱮᱱᱟ᱾ ᱱᱤᱛᱳ ᱫᱚ ᱟᱫᱚ ᱫᱟᱜ ᱠᱚᱦᱚᱸᱭ ᱫᱟᱜ ᱵᱟᱲᱟ ᱟᱵᱚᱱ ᱠᱟᱱᱟᱭ ᱛᱚ᱾ ᱟᱫᱚ ᱦᱳᱭ ᱮᱛᱚᱦᱚᱵ ᱵᱟᱲᱟ ᱠᱟᱜ ᱦᱩᱭᱩᱜᱼᱟ, ᱮᱠᱷᱟᱱ ᱦᱳᱭ ᱾
ᱢᱮᱱᱠᱷᱟᱱ ᱜᱚᱝᱠᱮ ᱟᱞᱮᱥᱱ ᱦᱚᱸᱭ ᱵᱟᱨ ᱫᱤᱱ ᱫᱷᱚᱨᱮ ᱡᱟᱹᱯᱩᱫ ᱫᱟᱭ ᱢᱮᱱᱠᱷᱟᱱ ᱞᱟᱦᱟᱛᱮ ᱱᱛᱮᱫᱚ ᱚᱱᱠᱟ ᱫᱟᱜ ᱫᱚᱥᱮ ᱪᱮᱫ ᱞᱮᱠᱟ ᱚᱱᱠᱟ ᱡᱟᱹᱲᱤ ᱠᱚᱫᱚ ᱵᱟᱝᱜᱮ᱾
ᱦᱳᱭ ᱾
ᱮᱱᱠᱷᱟᱱ ᱪᱮᱫ ᱵᱤᱱ ᱞᱟᱹᱭᱟ ᱫᱩᱠ ᱨᱮᱭᱟᱜ ᱠᱟᱛᱷᱟ ᱪᱚᱴ ᱪᱟᱸᱫᱚᱳ ᱵᱟᱭ ᱠᱚᱭᱚᱜᱼᱟᱵᱱ ᱠᱷᱟᱱ ᱫᱚ ᱪᱮᱫ ᱞᱮᱠᱟ ᱨᱮ ᱵᱤᱱ ᱪᱟᱥᱵᱟᱥᱟ᱾
ᱦᱮᱸ᱾
ᱫᱟᱜ ᱫᱚ ᱚᱨ ᱠᱟᱛᱮᱜ ᱦᱚᱛᱚ ᱵᱟᱵᱤᱱ ᱟᱹᱜᱩ ᱫᱟᱲᱮᱭᱟᱜᱼᱟ, ᱫᱟᱜ ᱡᱟᱹᱲᱤ ᱠᱚᱫᱚ᱾
ᱦᱳᱭ ᱦᱳᱭ᱾
ᱥᱮ ᱟᱵᱤᱱᱟᱜ ᱠᱟᱛᱷᱟᱭ ᱟᱸᱡᱚᱢᱟ ᱚᱱᱠᱟ ᱦᱚᱛᱚ ᱵᱟᱝ ᱠᱟᱱᱟ᱾
ᱦᱳᱭ᱾
ᱮᱱᱠᱷᱟᱱ ᱚᱱᱟ ᱠᱚᱭᱚᱜ ᱦᱚᱨ ᱨᱮᱜᱮ ᱵᱚᱱ ᱛᱟᱦᱮᱜ ᱠᱟᱱᱟ ᱡᱮ ᱛᱤᱥ ᱚᱝᱠᱟᱭ ᱡᱟᱹᱲᱤᱧᱚᱜ ᱟᱵᱚᱱᱟᱭ ᱠᱷᱮᱛ ᱠᱚᱨᱮ᱾
ᱦᱳᱭ ᱦᱳᱭ᱾
ᱢᱮᱱᱠᱷᱟᱱ ᱛᱟᱨᱯᱚᱨᱮ ᱪᱟᱥᱵᱟᱥ ᱠᱚᱨᱮ ᱪᱷᱩᱴᱟᱹᱣ ᱦᱩᱭᱩᱜᱼᱟ᱾
ᱦᱳᱭ᱾
ᱛᱟᱦᱚᱞᱮ ᱜᱚᱢᱠᱮ ᱪᱟᱥ ᱠᱚᱫᱚ ᱪᱮᱫ ᱞᱮᱠᱟ ᱢᱤᱫ ᱫᱷᱟᱣ ᱥᱮ ᱵᱟᱨ ᱫᱷᱟᱣ?
ᱜᱚᱝᱠᱮ ᱟᱞᱮ ᱥᱮᱫ ᱪᱟᱥ ᱢᱮᱱ ᱞᱮᱱᱠᱷᱟᱱ ᱫᱚ ᱟᱞᱮ ᱫᱚ ᱵᱟᱨ ᱞᱮ ᱵᱟᱨ ᱫᱷᱟᱣ ᱞᱮ ᱪᱟᱥᱟ᱾
ᱟᱪᱪᱷᱟ, ᱮᱱᱠᱷᱟᱱ ᱚᱱᱠᱟ ᱫᱟᱜ ᱠᱚᱨᱮᱱᱟᱜ ᱥᱩᱵᱤᱫᱟ ᱠᱚᱫᱚ ᱢᱮᱱᱟᱜ ᱜᱮᱭᱟ?
ᱦᱳᱭ ᱜᱚᱝᱠᱮ ᱫᱟᱜ ᱠᱚᱨᱮᱱᱟᱜ ᱥᱩᱵᱤᱫᱟ ᱢᱮᱱᱞᱱᱠᱷᱟᱱ ᱫᱚ ᱢᱮᱱᱟᱜ ᱟᱠᱟᱜ ᱜᱮᱭᱟ। ᱚᱱᱟ ᱥᱟᱶᱛᱮ ᱦᱚᱸ ᱚᱱᱟ ᱢᱤᱱᱤ ᱠᱚ ᱢᱮᱱᱟᱜ ᱟᱠᱟᱫᱟ ᱟᱞᱮ ᱥᱮᱱ ᱫᱚ᱾
ᱟᱪᱪᱷᱟ ᱱᱟᱯᱟᱭ ᱜᱮ ᱜᱚᱝᱠᱮ ᱛᱟᱦᱚᱞᱮ ᱪᱟᱥ ᱠᱚᱨᱮᱱᱟᱜ ᱫᱚ ᱚᱥ ᱵᱤᱫᱟ ᱠᱚᱫᱚ ᱵᱟᱝ ᱜᱮ ᱦᱩᱭᱩᱜ ᱜᱮᱭᱟ ᱵᱟᱝ?
ᱦᱮᱸ। ᱪᱟᱥ ᱠᱚᱨᱮᱱᱟᱜ ᱟᱱᱟᱴ ᱠᱚᱫᱚ ᱵᱟᱝ ᱦᱩᱭᱩᱜ ᱛᱟᱞᱮ ᱜᱮᱭᱟ।
ᱟᱪᱪᱷᱟ ᱜᱚᱝᱠᱮ ᱟᱹᱞᱤᱧ ᱡᱩᱫᱤ ᱟᱹᱵᱤᱱ ᱴᱷᱮᱱ ᱢᱤᱫᱴᱮᱱ ᱠᱩᱠᱞᱤ ᱞᱤᱧ ᱫᱚᱦᱚᱭᱟ।
ᱦᱳᱭ ᱢᱟ ᱞᱟᱹᱭ ᱟᱹᱧ ᱵᱤᱱ।
ᱛᱚ ᱢᱮᱱᱠᱷᱟᱱ ᱡᱮ ᱦᱚᱜᱼᱚᱭ ᱡᱮ ᱟᱵᱚ ᱪᱟᱥ ᱥᱚᱢᱚᱭ ᱫᱚᱢᱮ ᱥᱟᱨ ᱠᱚᱵᱚᱱ ᱵᱮᱵᱚᱦᱟᱨᱫᱟ᱾
ᱦᱳᱭ ᱦᱳᱭ᱾
ᱟᱨ ᱥᱮᱫᱟᱭ ᱦᱟᱯᱲᱟᱢ ᱠᱚᱣᱟᱜ ᱡᱟᱦᱟᱸ ᱞᱮᱠᱟ ᱠᱟᱛᱷᱟ ᱠᱚ ᱥᱮ ᱧᱮᱞ ᱟᱹᱜᱩ ᱟᱠᱟᱜᱼᱟ ᱵᱚᱱ᱾ ᱡᱮ ᱩᱱᱠᱩ ᱫᱚ ᱜᱩᱨᱤᱡ ᱥᱟᱨ ᱵᱤᱥᱤ ᱠᱚ ᱵᱮᱵᱚᱦᱟᱨᱮᱫ ᱛᱟᱦᱮᱸᱜ ᱥᱮ ᱪᱮᱫ ᱞᱮᱠᱟ? ᱛᱚ ᱢᱮᱱᱠᱷᱟᱱ ᱟᱵᱤᱱ ᱪᱮᱫᱠᱟ ᱵᱤᱱ ᱢᱚᱱᱮᱭᱟ ᱚᱠᱟᱴᱟᱜ ᱵᱮᱥᱚᱜᱼᱟ, ᱥᱮ ᱡᱩᱛᱩᱜᱼᱟ ᱚᱠᱟᱴᱟᱜ ᱪᱟᱥ ᱨᱮᱫᱚ?
ᱦᱮᱸ ᱟᱫᱚ ᱟᱹᱞᱤᱧ ᱢᱮᱱᱛᱮᱫᱚ ᱦᱟᱸᱜ ᱱᱚᱛᱮ ᱫᱚ ᱦᱟᱸᱜ ᱟᱞᱮᱫᱚ ᱚᱱᱠᱟ ᱢᱮᱱᱞᱮᱱᱠᱷᱟᱱ ᱫᱚ ᱜᱩᱨᱤᱡ᱾ ᱠᱚᱫᱚ ᱵᱟᱞᱮ ᱧᱟᱢᱟ ᱛᱚ ᱰᱟᱝᱨᱤ ᱠᱚᱦᱚᱸ ᱵᱟᱹᱱᱩᱜ ᱠᱟᱜ ᱛᱟᱞᱮᱭᱟ ᱦᱮ᱾ ᱟᱫᱚ ᱚᱱᱟ ᱢᱮᱱ ᱞᱮᱠᱷᱟᱱ ᱫᱚ ᱟᱞᱮ ᱫᱚ ᱚᱱᱠᱟ ᱠᱤᱨᱤᱧ ᱦᱟᱞ ᱜᱮᱞᱮ ᱵᱮᱵᱚᱦᱟᱨᱟ᱾
ᱟᱪᱪᱷᱟ᱾
ᱦᱳᱭ, ᱟᱫᱚ ᱚᱱᱟ ᱦᱚᱸᱠᱚ ᱢᱮᱱ ᱜᱮᱭᱟ ᱛᱚ ᱚᱱᱟ ᱫᱚ ᱠᱟᱹᱴᱤᱡ ᱪᱟᱬᱮ ᱢᱟᱲᱮ ᱛᱮ ᱯᱷᱚᱞᱚᱱᱮ ᱮᱢᱟᱭ᱾ ᱦᱮᱸ ᱮᱸ᱾ ᱟᱫᱚ ᱚᱱᱟ ᱜᱩᱨᱤᱡ ᱥᱟᱨ ᱡᱩᱫᱤ ᱵᱚᱱ ᱮᱢᱟᱜᱼᱟ, ᱟᱫᱚ ᱚᱱᱟ ᱫᱚ ᱠᱟᱹᱴᱤᱡ ᱟᱥᱛᱮ ᱟᱥᱛᱮ ᱛᱮ ᱠᱟᱹᱴᱤᱡ ᱠᱟᱹᱴᱤᱡ ᱛᱮ ᱢᱟᱱᱮ ᱤᱭᱟᱹ ᱥᱤᱨᱡᱟᱹᱜᱼᱟ᱾
ᱟᱪᱪᱷᱟ᱾ ᱢᱮᱱᱠᱷᱟᱱ ᱜᱚᱝᱠᱮ ᱱᱮᱛᱟᱨ ᱫᱚ ᱧᱮᱞ ᱮᱫᱟᱵᱚᱱ ᱰᱟᱝᱨᱤ ᱠᱚᱦᱚᱸ ᱛᱚ ᱚᱱᱠᱟ ᱵᱟᱵᱚᱱ ᱫᱚᱦᱚᱣ ᱠᱚᱣᱟ ᱥᱮ ᱥᱮ ᱰᱟᱝᱨᱤ, ᱠᱟᱰᱟ ᱥᱮ ᱪᱮᱫ ᱞᱮᱠᱟ? ᱢᱮᱱᱠᱷᱟᱱ ᱚᱱᱠᱟ ᱜᱩᱨᱤᱡ ᱥᱟᱨ ᱫᱚ ᱚᱱᱠᱟ ᱫᱚ ᱵᱟᱵᱚᱱ ᱧᱮᱞ ᱧᱟᱢᱮᱫ ᱜᱮᱭᱟ ᱢᱮᱱᱠᱷᱟᱱ।
ᱵᱟᱝ।
ᱛᱟᱞᱮ ᱜᱚᱝᱠᱮ ᱡᱟᱦᱟᱸᱵᱤᱱ ᱞᱟᱹᱭ ᱠᱮᱫ ᱠᱮᱫᱟ ᱡᱮ ᱥᱟᱨ ᱫᱚ ᱟᱞᱮᱫᱚ ᱠᱤᱨᱤᱧ ᱥᱟᱨ ᱜᱮᱞᱮ ᱵᱮᱵᱚᱦᱟᱨᱟ ᱥᱮ ᱪᱮᱱ ᱞᱮᱠᱟ?
ᱦᱳᱭ ᱦᱳᱭ
ᱢᱮᱱ ᱠᱷᱟᱱ ᱚᱱᱟ ᱠᱤᱨᱤᱧ ᱥᱟᱨ ᱠᱚᱛᱮ ᱦᱚᱸ ᱢᱟᱛᱚ ᱠᱷᱮᱛ ᱠᱚᱨᱮᱫ ᱫᱚ ᱟᱹᱰᱤ ᱞᱮᱠᱟᱱ ᱡᱤᱵᱽ ᱡᱤᱭᱟᱹᱞᱤ ᱠᱚᱠᱚ ᱛᱟᱦᱮᱱᱟ ᱢᱮᱱ ᱠᱷᱟᱱ ᱡᱟᱦᱟᱸᱭ ᱠᱚᱫᱚ ᱢᱮᱫ ᱠᱚᱛᱮ ᱵᱟᱵᱚᱱ ᱧᱮᱧᱟᱢ ᱠᱚᱣᱟ
ᱦᱳᱭ ᱦᱳᱭ
ᱢᱮᱱᱠᱷᱟᱱ ᱩᱱᱠᱩ ᱦᱚᱸ ᱟᱹᱰᱤ ᱦᱟᱨᱠᱮᱛ ᱥᱟᱥᱮᱛ ᱨᱮᱵᱚᱱ ᱧᱩᱨᱮᱫ ᱠᱚᱣᱟ
ᱦᱳᱭ
ᱢᱮᱱ ᱠᱷᱟᱱ ᱱᱚᱣᱟ ᱠᱟᱛᱷᱟ ᱠᱚ ᱚᱛᱮᱫ ᱫᱚ ᱪᱮᱫ ᱠᱟᱵᱤᱱ ᱢᱚᱱᱮᱭᱮᱼᱟ ᱟᱹᱵᱤᱱ
ᱟᱫᱚ ᱢᱮᱱ ᱛᱮ ᱫᱚ ᱵᱟᱹᱲᱤᱡ ᱦᱚᱸᱞᱤᱧ ᱢᱮᱱᱟ ᱟᱫᱚ ᱢᱮᱱ ᱞᱮᱠᱷᱟᱱ ᱦᱚᱸᱼᱼ ᱟᱫᱚ ᱵᱟᱝ ᱧᱟᱢ ᱞᱮᱠᱷᱟᱱ ᱫᱚ ᱚᱱᱟ ᱠᱚ ᱜᱮ ᱛᱚ ᱟᱵᱚ ᱫᱚ ᱨᱮᱸᱜᱮᱡ ᱡᱟᱞᱟ ᱛᱮᱫᱚ ᱵᱚᱱ ᱤᱭᱟᱹᱭ ᱜᱮᱭᱟ ᱥᱮᱼᱼ ᱮᱢᱟᱜ ᱜᱮᱭᱟ ᱦᱳᱭ ᱟᱫᱚ ᱚᱱᱟ ᱞᱮᱠᱟ ᱛᱮ ᱫᱚᱼᱼ ᱟᱹᱞᱤᱧ ᱫᱚᱞᱤᱧ ᱢᱮᱱᱟ ᱚᱱᱟ ᱠᱚᱫᱚ ᱵᱟᱝ ᱮᱢᱚᱜ ᱜᱮ ᱵᱷᱟᱹᱞᱤ ᱠᱟᱱ ᱛᱟᱵᱚᱱᱟ
ᱟᱪᱪᱷᱟ ᱮᱱᱠᱷᱟᱱ ᱵᱤᱱ ᱞᱟᱹᱭᱫᱟ, ᱡᱮ ᱡᱟᱦᱟᱸ ᱠᱚᱢ ᱥᱟᱨᱛᱮ ᱡᱟᱦᱟᱸ ᱠᱟᱹᱴᱤᱡ ᱴᱷᱤᱠ ᱴᱷᱟᱠ ᱯᱷᱚᱞᱚᱱᱚᱜᱼᱟ ᱢᱮᱱ ᱠᱷᱟᱱ ᱚᱱᱠᱟᱱ ᱥᱟᱱ ᱵᱮᱵᱥᱚᱱ ᱚᱱᱠᱟᱱ ᱥᱟᱨ ᱵᱮᱵᱚᱦᱟᱨ ᱥᱮ ᱪᱮᱫ ᱥᱮ ᱪᱮᱫᱮᱠᱟ ᱵᱤᱱ ᱞᱟᱹᱭ ᱫᱟ
ᱦᱳᱭ ᱚᱱᱠᱟᱼᱼ ᱠᱟᱹᱞᱤᱧ ᱢᱮᱱ ᱪᱚᱭ ᱫᱟᱼᱼ
ᱦᱳᱭ ᱦᱳᱭ ᱢᱮᱱ ᱠᱷᱟᱱ ᱱᱚᱣᱟ ᱦᱚᱸ ᱡᱚᱛᱷᱟᱛ ᱠᱟᱛᱷᱟ ᱜᱮᱛᱟ ᱵᱤᱱ
ᱦᱳᱭ ᱦᱳᱭ
ᱢᱮᱱ ᱠᱷᱟᱱ ᱠᱷᱮᱛ ᱠᱚ ᱨᱮ ᱦᱚᱸᱛᱚ ᱟᱹᱰᱤ ᱨᱚᱠᱚᱢ ᱠᱚ ᱜᱚᱸᱜᱷᱟ ᱠᱚᱠᱚ ᱛᱟᱦᱮᱱᱟ ᱥᱮ ᱪᱮᱫ ᱞᱮᱠᱟᱼᱼ
ᱦᱟᱹᱠᱩ ᱠᱚ ᱩᱱᱠᱩ ᱠᱟᱹᱴᱤᱡ ᱠᱟᱹᱴᱤᱡ ᱦᱟᱹᱠᱩ ᱠᱚᱠᱚ ᱛᱟᱦᱮᱱ ᱜᱮᱭᱟ ᱧᱮᱞ ᱠᱟᱜ ᱠᱚᱣᱟ ᱵᱤᱱ ᱥᱮ,
ᱦᱳᱭ ᱜᱚᱝᱠᱮ ᱧᱮᱞ ᱫᱚᱞᱤᱧ ᱧᱮᱞ ᱵᱟᱲᱟ ᱟᱠᱟᱫ ᱠᱚᱣᱟ ᱟᱨ ᱡᱚᱢ ᱦᱚᱸᱞᱤᱧ ᱡᱚᱢ ᱵᱤᱰᱷᱟᱹᱣ ᱟᱠᱟᱫ ᱠᱚᱣᱟ
ᱟᱪᱪᱷᱟ ᱚᱱᱟ ᱦᱚᱸ ᱵᱮᱥ ᱠᱟᱛᱷᱟ ᱜᱮ ᱢᱮᱱ ᱠᱷᱟᱱ ᱡᱚᱢ ᱫᱚᱼᱼ ᱪᱮᱫᱠᱟ ᱠᱚ ᱵᱩᱡᱷᱟᱹᱜᱼᱟ ᱡᱚᱢ ᱨᱮ ᱫᱚᱼᱼ
ᱡᱚᱢ ᱨᱮ ᱫᱚ ᱠᱟᱹᱴᱤᱡ ᱦᱟᱲᱟᱜ ᱧᱚᱜ ᱦᱳᱭ,
ᱟᱪᱪᱷᱟ ᱜᱚᱝᱠᱮ ᱟᱫᱚ ᱞᱟᱡ ᱠᱚᱫᱚ ᱵᱟᱹᱵᱤᱱ ᱥᱟᱯᱷᱟ ᱞᱮᱛᱟᱠᱚ ᱠᱷᱟᱡ ᱫᱚ ᱦᱟᱲᱦᱟᱫ ᱫᱚ ᱵᱩᱡᱩᱜ ᱜᱮᱭᱟ
ᱦᱳᱭ ᱦᱳᱭ ᱟᱫᱚᱼᱼ ᱥᱟᱯᱷᱟ ᱠᱟᱛᱮᱜ ᱦᱚᱸ ᱚᱱᱟ ᱤᱭᱟᱹ ᱛᱮᱫ ᱫᱚ ᱛᱟᱦᱮᱱ ᱜᱮᱭᱟ ᱛᱚ ᱠᱟᱹᱴᱤᱡ ᱫᱚ ᱦᱟᱲᱟᱫ ᱫᱚ ᱵᱩᱡᱷᱟᱹᱜ ᱜᱮᱭᱟ ᱟᱫᱚ ᱩᱱᱟᱹᱜ ᱦᱟᱲᱟᱜ ᱫᱚ ᱵᱟᱝ ᱢᱟᱱᱮ ᱚᱱᱟ ᱱᱤᱢ ᱥᱟᱠᱟᱢ ᱞᱮᱠᱟ ᱚᱱᱮ ᱡᱟᱦᱟᱸ ᱵᱚᱱ ᱢᱮᱛᱟᱜ ᱠᱟᱱᱟ ᱠᱟᱞᱢᱮᱫ ᱥᱟᱠᱟᱢ ᱠᱚ ᱚᱱᱠᱟᱼᱼ
ᱦᱮᱸ ᱦᱮᱸ ᱩᱱᱟᱹᱜ ᱜᱟᱱ ᱫᱚ ᱵᱟᱝ‌ ᱠᱚ ᱦᱟᱲᱟᱫᱼᱟ ᱡᱚᱢ ᱫᱚᱠᱚ ᱡᱚᱢᱚᱜᱚᱜ ᱜᱮᱭᱟ
ᱦᱳᱭ ᱦᱳᱭ ᱟᱫᱚ ᱦᱟᱸᱜ ᱫᱟᱜ ᱢᱟᱹᱲᱤ ᱛᱮᱫᱚ ᱦᱟᱸᱜ ᱩᱱᱠᱩ ᱵᱷᱟᱼᱼ ᱡᱤ ᱞᱮᱱ ᱠᱷᱟᱱ ᱠᱚ ᱟᱹᱰᱤ ᱱᱟᱯᱟᱭ ᱜᱮ ᱥᱟᱹᱦᱤᱡ ᱠᱚ ᱵᱩᱡᱷᱟᱹᱜ ᱜᱮᱭᱟ
ᱦᱳᱭ ᱦᱳᱭ ᱦᱳᱭ
ᱛᱷᱟᱦᱞᱮ ᱜᱚᱝᱠᱮ ᱟᱯᱮ ᱫᱚᱼᱼ ᱪᱮᱫ ᱞᱮᱠᱟ ᱚᱱᱟ ᱵᱤᱨ ᱵᱩᱨᱩ ᱛᱮᱯᱮ ᱯᱮᱨᱮᱡ ᱜᱮᱭᱟ ᱥᱮ ᱚᱱᱠᱟ ᱴᱟᱹᱱᱰᱤ ᱧᱚᱜ ᱜᱮ ᱪᱮᱫ ᱞᱮᱠᱟᱼᱼ
ᱜᱚᱝᱠᱮ ᱟᱞᱮ ᱱᱚᱛᱮ ᱫᱚ ᱵᱤᱨ ᱵᱩᱨᱩ ᱠᱚ ᱫᱚ ᱵᱟᱹᱱᱩᱜ ᱟᱠᱟᱫᱟ ᱴᱟᱹᱱᱰᱤ ᱧᱚᱜ ᱜᱮ ᱛᱟᱞᱮᱭᱟ ᱟᱨ ᱵᱤᱨ ᱫᱚ ᱢᱮᱱ ᱞᱮᱱ ᱠᱷᱟᱱ ᱫᱚ ᱚᱱᱠᱟᱼᱼ ᱵᱩᱨᱩ ᱠᱚ ᱫᱚ ᱵᱩᱨᱩ ᱪᱮᱛᱟᱱ ᱠᱚ ᱨᱮ ᱫᱚ ᱥᱟᱨᱡᱚᱢ ᱫᱟᱨᱮ ᱠᱚᱫᱚ ᱵᱟᱹᱱᱩᱜ ᱠᱟᱫ ᱛᱟᱞᱮᱭᱟ ᱥᱚᱢᱟᱱ ᱤᱭᱟᱹ ᱨᱮᱜᱮᱞᱮ ᱯᱟᱲᱦᱟᱜ ᱠᱟᱱᱟ ᱛᱚ ᱟᱫᱚ ᱢᱮᱴᱟᱱ ᱵᱤᱨ ᱢᱮᱱᱟᱜᱼᱼ ᱟᱠᱟᱫᱟ ᱥᱩᱨ ᱥᱩᱯᱩᱨ ᱨᱮᱜᱮ ᱦᱳᱭ ᱦᱮᱸ ᱟᱫᱚ ᱚᱱᱠᱟ ᱢᱮᱱᱞᱮᱱᱠᱷᱟᱱ ᱫᱚ ᱥᱟᱸᱜᱮ ᱧᱚᱜ ᱫᱚ ᱵᱟᱹᱱᱩᱜ ᱠᱟᱫᱟ ᱚᱱᱠᱟ ᱟᱝ ᱜᱷᱚᱱᱚ ᱫᱟᱨᱮ ᱠᱚᱫᱚ ᱦᱮᱸ
ᱟᱪᱪᱷᱟ ᱢᱟᱱᱮ ᱩᱱᱟᱹᱜ ᱵᱤᱨ ᱦᱚᱸ ᱵᱟᱝ ᱡᱟᱦᱟᱸ ᱰᱩᱝᱨᱤ ᱞᱮᱠᱟ ᱵᱟᱝ ᱥᱮ ᱪᱮᱫ ᱞᱮᱠᱟ ᱟᱪᱪᱷᱟ ᱛᱟᱦᱚᱞᱮ ᱜᱚᱝᱠᱮ ᱯᱩᱴᱠᱟᱹ ᱠᱚᱫᱚᱵᱤᱱ ᱡᱚᱢ ᱵᱟᱲᱟᱣ ᱟᱠᱟᱫ ᱠᱚᱣᱟ ᱥᱮ ᱵᱟᱝ ᱱᱤᱛᱚᱜ ᱢᱟ ᱡᱟᱹᱯᱩᱫ ᱫᱤᱱ
ᱦᱳᱭ ᱵᱟᱝ ᱜᱚᱝᱠᱮ ᱚᱱᱠᱟ ᱯᱷᱩᱴᱠᱟᱹ ᱠᱚᱫᱚ ᱦᱟᱸᱜ ᱱᱟᱠᱷᱟᱡ ᱟᱞᱮ ᱥᱮᱱ ᱫᱚ ᱵᱟᱝ ᱠᱚ ᱦᱩᱭᱩᱜ ᱜᱮᱭᱟ ᱛᱚ ᱟᱨ ᱩᱫ ᱩᱫ ᱫᱚ ᱢᱮᱱᱞᱮᱱᱠᱷᱟᱱ ᱫᱚ ᱚᱱᱟ ᱡᱟᱦᱟᱸ ᱵᱩᱥᱩᱵ ᱩᱫ ᱵᱚᱱ ᱢᱮᱛᱟᱜ ᱠᱟᱱᱟ ᱚᱱᱟ ᱵᱩᱥᱩᱵ ᱛᱮ ᱡᱟᱦᱟᱸ ᱥᱮᱭᱟ ᱠᱚᱜᱼᱟ ᱵᱟᱝ ᱦᱚᱭᱚᱱᱟ ᱠᱚᱨᱮ ᱚᱢᱚᱱ ᱵᱟᱲᱟᱜ ᱟᱛᱚ ᱟᱫᱚ ᱦᱳᱭ ᱚᱱᱟ ᱠᱚᱫᱚᱞᱮ ᱧᱟᱢ ᱜᱮᱭᱟ ᱟᱫᱚ ᱚᱱᱟ ᱠᱚᱜᱮᱞᱮ ᱡᱚᱢ ᱵᱟᱲᱟᱭᱟ
ᱜᱚᱝᱠᱮ ᱛᱟᱦᱞᱮ ᱚᱱᱠᱟ ᱠᱤᱨᱤᱧ ᱠᱟᱛᱮ ᱥᱮ ᱵᱟᱡᱟᱨ ᱠᱚᱨᱮ ᱠᱷᱚᱱ ᱟᱹᱜᱩ ᱠᱟᱛᱮᱫ ᱚᱱᱠᱟ ᱫᱚ ᱵᱟᱝ ᱡᱚᱢᱚᱜ ᱜᱮ ᱦᱩᱭᱩᱜᱼᱟ
ᱦᱮᱸ ᱜᱚᱝᱠᱮ ᱚᱱᱠᱟᱱ ᱦᱚᱸ ᱧᱟᱢᱚᱜ ᱜᱮᱭᱟ ᱟᱫᱚ ᱚᱱᱠᱟ ᱢᱮᱱᱞᱮᱱᱠᱷᱟᱱ ᱫᱚ ᱚᱱᱮᱱᱟᱜ ᱤᱭᱟᱹ ᱛᱮᱵᱚᱱ ᱡᱟᱦᱟᱸ ᱚᱱᱟ ᱮᱜ ᱤᱭᱟᱹ ᱠᱚᱨᱮ ᱠᱚ ᱵᱮ ᱤᱭᱟᱹ ᱜᱮᱫᱚ ᱨᱚᱦᱚᱭ ᱜᱮᱫᱚ ᱚᱱᱟ ᱡᱟᱦᱟᱸ ᱨᱟᱥᱟᱭᱚᱱᱤᱠ ᱥᱟᱨ ᱠᱚᱛᱮ ᱠᱚ ᱦᱟᱨᱟ ᱵᱩᱨᱩᱭ ᱜᱮᱛᱚ ᱚᱱᱟ ᱤᱭᱟᱹ ᱯᱷᱮᱠᱴᱟᱨᱤ ᱠᱚᱨᱮ ᱦᱮᱸ ᱚᱱᱮ ᱚᱱᱟ ᱩᱫ ᱩᱫ ᱠᱚ ᱧᱟᱢᱚᱜ ᱜᱮᱭᱟ ᱱᱚᱛᱮ ᱫᱚ ᱟᱞᱮ ᱱᱚᱛᱮ ᱫᱚ
ᱟᱪᱪᱷᱟ ᱢᱮᱱᱠᱷᱟᱱ ᱚᱱᱠᱟ ᱵᱤᱨᱵᱩᱨᱩ ᱠᱚᱨᱮᱱᱟᱜ ᱚᱱᱠᱟ ᱥᱮ ᱵᱩᱨᱩ ᱠᱚᱨᱮᱱᱟᱜ ᱚᱱᱠᱟ ᱫᱚ ᱵᱟᱹᱵᱤᱱ ᱡᱚᱢ ᱵᱟᱲᱟ ᱟᱠᱟᱜᱼᱟ ᱥᱮ ᱵᱟᱝ
ᱚᱱᱠᱟᱱᱟᱜ ᱫᱚ ᱧᱟᱯᱟᱢ ᱦᱚᱛᱚ ᱵᱟᱝ ᱧᱟᱯᱟᱢᱚᱜ ᱜᱮᱭᱟ ᱜᱚᱝᱠᱮ ᱟᱞᱮ ᱱᱚᱛᱮ ᱫᱚ
ᱟᱪᱪᱷᱟ ᱡᱟᱭᱦᱳᱠ ᱟᱯᱮ ᱥᱮᱱᱟᱜ ᱠᱟᱛᱷᱟ ᱠᱚᱵᱤᱱ ᱞᱟᱹᱭᱟᱫ ᱞᱤᱧᱟᱹ ᱡᱟᱭᱦᱳᱠ
ᱦᱳᱭ ᱦᱳᱭ ᱦᱳᱭ ᱜᱚᱝᱠᱮ ᱛᱟᱦᱚᱞᱮ ᱜᱚᱝᱠᱮ ᱟᱵᱤᱱ ᱥᱮᱱᱟᱜ ᱜᱮ ᱠᱟᱹᱴᱤᱡ ᱴᱚᱴᱷᱟ ᱠᱚ ᱪᱮᱫ ᱞᱮᱠᱟᱱ ᱜᱮᱛᱟᱵᱤᱱᱟ ᱞᱟᱹᱭ ᱥᱚᱫᱚᱨ ᱟᱹᱞᱤᱧ ᱚᱱᱠᱟ ᱵᱤᱨ ᱵᱩᱨᱩ ᱴᱚᱴᱷᱟ ᱥᱮ ᱪᱮᱫ ᱞᱮᱠᱟ ᱴᱟᱺᱰᱤ ᱧᱚᱜ ᱜᱮᱛᱟ ᱯᱮᱭᱟ ᱟᱯᱮ ᱦᱚᱸ
ᱵᱟᱝᱼᱟ ᱜᱚᱢᱠᱮ ᱟᱞᱮ ᱫᱚ ᱵᱤᱨ ᱵᱩᱨᱩ ᱛᱮᱜᱮᱞᱮ ᱯᱮᱨᱮᱡᱼᱟ ᱢᱮᱱᱠᱷᱟᱱ ᱛᱟᱞᱟ ᱠᱚᱨᱮ ᱜᱮ ᱚᱲᱟᱜ ᱠᱚ ᱛᱟᱞᱮ ᱫᱚ ᱮᱱᱠᱷᱟᱱ ᱵᱤᱨ ᱵᱩᱨᱩ ᱠᱚᱨᱮ ᱛᱟᱞᱟ ᱟᱛᱩ ᱨᱮ ᱚᱲᱟᱜ ᱛᱚ ᱢᱮᱱᱠᱷᱟᱱ ᱱᱚᱜ ᱪᱮᱫ ᱞᱮᱠᱟᱱᱞᱤᱧ ᱞᱟᱹᱭᱟ ᱜᱚᱝᱠᱮ ᱢᱮᱱᱠᱷᱟᱱ ᱚᱱᱟ ᱡᱩᱫᱤ ᱵᱟᱲᱜᱮ ᱫᱩᱣᱟᱹᱨ ᱛᱮᱵᱤᱱ ᱠᱟᱹᱴᱤᱡ ᱵᱤᱱ ᱩᱰᱳᱠ ᱠᱚᱣᱟ ᱥᱮ
ᱦᱮᱸ
ᱢᱮᱱᱠᱷᱟᱱ ᱵᱤᱨ ᱟᱨ ᱵᱤᱨ ᱜᱮᱵᱤᱱ ᱧᱟᱢᱟ
ᱚ ᱛᱟᱦᱞᱮ ᱜᱚᱢᱠᱮ ᱩᱱᱠᱤᱱ ᱡᱤᱵ ᱡᱤᱭᱟᱹᱞᱤ ᱠᱚᱠᱚ ᱩᱰᱩᱠᱚᱜ ᱜᱮᱭᱟ ᱥᱮ ᱵᱟᱝ ᱩᱱᱠᱩ ᱵᱤᱨ ᱠᱚᱨᱮᱱ
ᱦᱳᱭ ᱜᱚᱢᱠᱮ ᱦᱤᱡᱩᱜ ᱜᱮᱭᱟ ᱠᱚ ᱩᱱᱠᱩ ᱡᱟᱦᱟᱸᱭ ᱵᱟᱵᱟ ᱴᱷᱟᱹᱠᱩᱨ ᱵᱚᱱ ᱢᱮᱛᱟ ᱠᱚ ᱠᱟᱱᱟ ᱥᱮ ᱦᱟᱹᱛᱤ ᱴᱷᱟᱹᱠᱩᱨ ᱢᱮᱱᱠᱷᱟᱱ ᱩᱱᱠᱩ ᱠᱚᱫᱚ ᱥᱮ ᱞᱟᱹᱴᱩ ᱞᱟᱹᱴᱩ ᱠᱟᱰᱟ ᱵᱚᱱ ᱢᱮᱛᱟ ᱠᱚ ᱠᱟᱱᱟ ᱢᱮᱱᱠᱷᱟᱱ ᱩᱱᱠᱩ ᱩᱱᱠᱩ ᱫᱚᱠᱚ ᱦᱤᱡᱩᱜ ᱜᱮᱭᱟ ᱜᱚᱢᱠᱮ
ᱚᱸᱦ
ᱢᱮᱱᱠᱷᱟᱱ ᱦᱮᱡ ᱵᱟᱲᱟᱜ ᱜᱮᱭᱟ ᱠᱚ ᱢᱮᱱᱠᱷᱟᱱ ᱚᱱᱠᱟ ᱥᱮ ᱡᱟᱦᱟᱱᱟᱜ ᱩᱱᱠᱩ ᱟᱠᱚᱣᱟᱜ ᱥᱮ ᱡᱟᱦᱟᱱᱟᱜ ᱵᱟᱹᱲᱤᱡ ᱦᱚᱴᱚ ᱠᱟᱜᱼᱟ ᱠᱚ ᱟᱹᱛᱩᱳ ᱫᱤᱥᱚᱢ ᱠᱚᱨᱮ ᱚᱱᱠᱟ ᱫᱚ ᱵᱟᱝ ᱜᱚᱢᱠᱮ ᱟᱠᱚ ᱚᱱᱠᱟ ᱡᱚᱠᱷᱚᱱ ᱚᱱᱮ ᱡᱟᱦᱟᱸ ᱨᱚᱦᱚᱭ ᱫᱟᱵᱚᱱ ᱛᱚᱞᱟ ᱢᱮᱱᱠᱷᱟᱱ ᱚᱱᱟ ᱠᱚ ᱡᱚᱠᱷᱚᱱ ᱚᱱᱮ ᱢᱤᱫ ᱜᱷᱚᱱᱴᱷᱮ ᱜᱟᱱ ᱡᱚᱠᱷᱚᱱ ᱦᱟᱨᱟ ᱜᱚᱫᱚᱜ ᱜᱮᱭᱟ ᱥᱮ
ᱦᱳᱭ ᱦᱳᱭ
ᱢᱮᱱᱠᱷᱟᱱ ᱩᱱ ᱡᱚᱠᱷᱚᱱ ᱠᱚ ᱦᱤᱡᱩᱜ ᱜᱮᱭᱟ ᱜᱚᱢᱠᱮ ᱚᱱᱟ ᱫᱚ ᱫᱚᱢᱮ ᱠᱚ ᱠᱩᱥᱤᱭᱟᱜᱼᱟ ᱥᱮ ᱪᱮᱫ ᱪᱮᱫ ᱞᱮᱠᱟ। ᱟᱫᱚ ᱫᱚᱢᱮ ᱠᱚ ᱨᱟᱪᱟᱜ ᱨᱟᱪᱟᱜ ᱵᱟᱲᱟᱣᱟᱜ ᱜᱮᱭᱟ ᱢᱮᱱᱠᱷᱟᱱᱼᱼ ᱜᱚᱢᱠᱮ ᱩᱱᱠᱩ ᱦᱚᱸᱛᱚ ᱞᱟᱡ ᱡᱟᱞᱟ ᱜᱮᱠᱚ ᱦᱤᱡᱩᱜ ᱠᱟᱱᱟ ᱥᱮ ᱛᱚ ᱡᱟᱭᱦᱳᱠ ᱩᱱᱠᱩ ᱦᱚᱸ ᱚᱱᱠᱟ ᱵᱟᱹᱲᱤᱡ ᱠᱚᱫᱚ ᱡᱟᱦᱟᱱᱟᱜ ᱫᱚ ᱵᱟᱠᱚ ᱵᱟᱹᱲᱤᱡ ᱦᱚᱴᱚ ᱠᱟᱜ ᱜᱮᱭᱟ ᱟᱛᱳ ᱫᱤᱥᱚᱢ ᱠᱚᱨᱮ ᱫᱚ ᱡᱚᱛᱚᱱᱟᱜ ᱜᱮ ᱴᱷᱤᱠ ᱴᱷᱟᱠ ᱜᱮ। ᱦᱮᱸ ᱜᱚᱝᱠᱮ।
ᱛᱟᱯᱚᱨ ᱜᱚᱝᱠᱮ ᱚᱱᱠᱟ ᱤᱭᱟᱹ ᱠᱚᱜᱮᱧ ᱚᱱᱟ ᱛᱟᱹᱨᱩᱵ ᱢᱟᱹᱨᱩᱵ ᱠᱚᱫᱚ ᱢᱮᱱᱟᱜ ᱟᱠᱟᱫ ᱠᱚᱣᱟ ᱥᱮ ᱵᱟᱝ?
ᱜᱚᱝᱠᱮ ᱛᱟᱹᱨᱩᱵ ᱠᱚᱫᱚ ᱱᱮᱛᱟᱨ ᱫᱚ ᱥᱮᱫᱟᱭ ᱢᱟᱨᱮ ᱦᱟᱯᱲᱟᱢ ᱟᱠᱚᱣᱟᱜ ᱠᱟᱛᱷᱟ ᱞᱮᱠᱟᱛᱮᱫᱚ ᱟᱸᱡᱚᱢ ᱦᱩᱭ ᱟᱠᱟᱱ ᱜᱮᱭᱟ ᱞᱩᱛᱩᱨ ᱛᱮ ᱡᱮ ᱛᱟᱹᱨᱩᱵ ᱠᱚᱫᱚ ᱠᱚ ᱛᱟᱦᱮᱸᱫ ᱠᱟᱱ ᱜᱮᱭᱟ। ᱢᱮᱱᱠᱷᱟᱱ ᱛᱟᱹᱨᱩᱵ ᱠᱚ ᱵᱟᱱᱟ ᱠᱚ
ᱦᱩᱸ ᱦᱳᱭ।
ᱢᱮᱱᱠᱷᱟᱱ ᱜᱚᱝᱠᱮ ᱱᱮᱛᱟᱨ ᱫᱚ ᱚᱱᱠᱟ ᱫᱚ ᱵᱟᱝ ᱠᱚ ᱧᱮᱞᱚᱜᱚᱜᱼᱼ
ᱦᱮᱸ ᱦᱚᱸ ᱟᱨ ᱡᱟᱦᱟᱸ ᱵᱚᱱ ᱢᱮᱛᱟᱠᱚ ᱠᱟᱱᱟ ᱩᱱᱠᱩ ᱦᱟᱰᱜᱟᱨ ᱠᱚ ᱩᱱᱠᱩ ᱠᱚ ᱢᱮᱱᱟᱜ ᱟᱠᱟᱜ ᱠᱚᱣᱟ।
ᱦᱳᱭ ᱜᱚᱝᱠᱮ ᱢᱮᱱᱟᱜ ᱠᱚᱜᱮᱭᱟ ᱦᱟᱰᱜᱟᱨ ᱠᱚ।
ᱚ
ᱢᱮᱱᱠᱷᱟᱱ ᱥᱮ ᱟᱭᱳ ᱛᱟᱠᱚ ᱵᱩᱰᱤ ᱛᱟᱠᱚ ᱡᱚᱠᱷᱚᱱ ᱚᱱᱠᱟ ᱜᱩᱛᱤ ᱠᱚᱠᱚ ᱤᱫᱤ ᱠᱚᱜᱮᱭᱟ ᱥᱮᱼᱼ ᱢᱮᱨᱚᱢ ᱠᱚ ᱵᱷᱤᱲᱤ ᱠᱚ ᱩᱱ ᱡᱚᱠᱷᱚᱡ ᱫᱚ ᱜᱚᱢᱼᱼ ᱠᱮ ᱚᱱᱠᱟ ᱢᱤᱫᱴᱟᱡ ᱜᱟᱱ ᱠᱟᱛᱮᱫ ᱫᱚᱠᱚ ᱟᱛᱠᱤᱨ ᱵᱟᱲᱟᱣ ᱠᱟᱜ ᱠᱚᱛᱟᱞᱮ ᱜᱮᱭᱟ।
ᱚᱻ
ᱪᱮᱫ ᱵᱤᱱ ᱞᱟᱹᱭᱟ ᱟᱹᱰᱤ ᱫᱩᱠ ᱨᱮᱭᱟᱜ ᱠᱟᱛᱷᱟ ᱜᱚᱢᱠᱮ ᱚᱱᱟ ᱦᱚᱸ।
ᱦᱳᱭ।
ᱡᱟᱭᱦᱳᱠ ᱚᱱᱟ ᱠᱟᱹᱣᱰᱤ ᱞᱟᱹᱜᱤᱫ ᱜᱮ ᱢᱮᱨᱚᱢ ᱠᱚ ᱵᱷᱤᱲᱤ ᱠᱚᱫᱚ ᱫᱚᱦᱚ ᱦᱩᱭ ᱠᱟᱱ ᱛᱟᱦᱮᱸᱫ। ᱡᱮ ᱟᱫᱚ ᱢᱟ ᱩᱱᱠᱩᱣᱟᱜ ᱚᱱᱠᱟ ᱤᱭᱟᱹ ᱡᱟᱦᱟᱸ ᱱᱟᱦᱟᱪᱟᱨ
ᱦᱩᱸ
ᱢᱮᱱᱠᱷᱟᱱ ᱪᱮᱫ ᱵᱤᱱ ᱞᱟᱹᱭᱟ ᱞᱟᱹᱭ ᱨᱮᱭᱟᱜ ᱫᱚ ᱵᱟᱹᱱᱩᱜᱼᱟ ᱚᱱᱟ ᱠᱚᱫᱚ ᱟᱫᱚ ᱚᱱᱠᱟ ᱢᱤᱫ ᱫᱷᱟᱣ ᱚᱱᱠᱟ ᱤᱫᱤ ᱠᱟᱜ ᱠᱚᱣᱟ ᱠᱚ ᱚᱲᱟᱜ ᱦᱚᱲ ᱠᱚ
ᱦᱳᱭ
ᱜᱩᱯᱤᱛᱮ
ᱦᱮᱸ
ᱛᱚ ᱢᱮᱱᱠᱷᱟᱱ ᱚᱱᱠᱟ ᱢᱤᱫᱴᱮᱡ ᱫᱚᱠᱚ ᱤᱫᱤ ᱠᱮᱫᱮ ᱛᱟᱞᱮᱭᱟ।
ᱚ।
ᱚᱱᱮ ᱚᱱᱠᱟᱜᱮ ᱪᱮᱫᱠᱟ ᱵᱤᱱ ᱞᱟᱹᱭᱟ ᱟᱫᱚ।
ᱚ ᱟ ᱜᱚᱝᱠᱮ ᱛᱟᱦᱚᱞᱮ ᱟᱯᱮ ᱫᱚ ᱪᱟᱥ ᱠᱚᱫᱚ ᱛᱤᱱ ᱵᱟᱨ ᱯᱮ ᱪᱟᱥ ᱜᱮᱛᱮ ᱟᱯᱮ ᱚᱱᱛᱮ ᱫᱚ?
ᱜᱚᱝᱠᱮ ᱪᱟᱥ ᱠᱚᱫᱚ ᱟᱞᱮ ᱫᱚ
ᱦᱩᱲᱩ ᱠᱚ
ᱜᱚᱝᱠᱮ ᱦᱩᱲᱩ ᱠᱚᱫᱚ ᱪᱟᱥ ᱫᱚ ᱪᱮᱫ ᱠᱟᱞᱤᱧ ᱞᱟᱹᱭᱟ ᱟᱞᱮ ᱫᱚ ᱢᱤᱫ ᱫᱷᱟᱣ ᱜᱮ ᱚᱱᱟ ᱡᱟᱦᱟᱸ ᱚᱱᱟ ᱵᱤᱨ ᱵᱩᱨᱩ ᱱᱟᱞᱟ ᱠᱚᱨᱮᱱᱟᱜ ᱫᱟᱜ ᱠᱚ ᱡᱟᱦᱟᱸ ᱛᱤᱱᱟᱹᱜ ᱜᱮ ᱞᱤᱸᱜᱤ ᱟᱲᱜᱚᱱᱟ ᱥᱮ ᱚᱱᱟ ᱠᱷᱮᱛ ᱠᱚᱛᱮ ᱚᱱᱟ ᱠᱚᱛᱮᱜᱮ ᱜᱚᱝᱠᱮᱞᱮ ᱪᱟᱥᱟ। ᱥᱮ ᱚᱱᱠᱟ ᱫᱟᱜ ᱠᱚᱨᱮᱱᱟᱜ ᱫᱚᱻ ᱥᱩᱵᱤᱫᱷᱟ ᱠᱚᱫᱚ ᱵᱟᱹᱱᱩᱜ ᱛᱟᱞᱮᱭᱟ ᱜᱚᱝᱠᱮ ᱚᱱᱠᱟ ᱫᱚ।
ᱚᱻ
ᱪᱚᱴ ᱪᱟᱸᱫᱚ ᱵᱷᱚᱨᱥᱟ ᱜᱮ। ᱢᱮᱱᱠᱷᱟᱱ ᱚᱱᱠᱟ ᱫᱟᱜ ᱠᱚᱨᱮᱱᱟᱜ ᱪᱮᱫ ᱵᱤᱱ ᱞᱟᱹᱭᱫᱟ ᱜᱚᱝᱠᱮ
ᱢᱟ ᱞᱟᱹᱭ ᱵᱤᱱ ᱟᱵᱤᱱ ᱢᱟ ᱛᱟᱨᱯᱚᱨ
ᱞᱟᱹᱭ, ᱫᱟᱞᱤᱧ ᱚᱝᱠᱟ ᱪᱚᱴ ᱪᱟᱸᱫᱚ ᱵᱷᱚᱨᱥᱟ ᱜᱮᱛᱚ ᱟᱞᱮ ᱫᱚ ᱡᱷᱚᱛᱚ ᱠᱤᱪᱷᱩ ᱢᱮᱱᱠᱷᱟᱱ ᱪᱟᱥ ᱠᱚᱫᱚ ᱢᱤᱫ ᱫᱷᱟᱣ ᱜᱮ ᱜᱚᱝᱠᱮ᱾
ᱚ᱾ ᱛᱟᱦᱞᱮ ᱜᱚᱝᱠᱮ ᱚᱱᱠᱟ ᱤᱭᱟᱹ ᱜᱟᱰᱟ ᱠᱚᱫᱚ ᱵᱟᱹᱱᱩᱜ ᱠᱟᱫᱟ ᱟᱨ ᱠᱮᱱᱮᱞ ᱠᱚ?
ᱵᱟᱝᱜᱮ ᱜᱚᱢᱠᱮ ᱚᱝᱠᱟ ᱠᱮᱱᱮᱞ ᱥᱮ ᱚᱝᱠᱟ ᱠᱟ ᱱᱟᱹᱭ ᱠᱚ ᱚᱝᱠᱟ ᱫᱚ ᱵᱟᱹᱱᱩᱜ ᱛᱟᱞᱮ ᱜᱮᱭᱟ ᱥᱮ